ᱡᱚᱦᱟᱨ ᱜᱮ᱾
ᱦᱩᱸ ᱜᱚᱢᱠᱮ ᱪᱮᱜ ᱠᱚᱵᱤᱱ ᱪᱤᱠᱟᱹ ᱵᱟᱲᱟᱭᱫᱟ?
ᱦᱚᱸᱜᱼᱚᱭ ᱛᱚ ᱫᱩᱲᱩᱵ ᱵᱟᱲᱟᱣ ᱠᱟᱱᱟᱞᱤᱧ᱾
ᱚ ᱡᱚ ᱟᱹᱞᱤᱧ ᱦᱩᱞᱤᱧ ᱫᱩᱲᱩᱵ ᱵᱟᱲᱟᱣ ᱠᱟᱱᱟ, ᱡᱚᱢ ᱵᱟᱲᱟ ᱠᱚᱫᱚ ᱦᱩᱭ ᱜᱚᱫᱱᱟ?
ᱦᱮᱸ ᱡᱚᱢ ᱵᱟᱲᱟ ᱦᱩᱭ ᱠᱟᱱ ᱜᱮᱭᱟ ᱟᱹᱰᱤ ᱨᱮᱜᱤ, ᱟᱵᱮᱱ?
ᱟᱹᱞᱤᱧ ᱦᱚᱸᱞᱤᱧ ᱡᱚᱢ ᱫᱩᱞᱤᱧ ᱡᱚᱢ ᱵᱟᱲᱟ ᱦᱚᱫ ᱠᱮᱫ ᱜᱮᱭᱟ ᱦᱟᱸᱜ,
ᱦᱩᱸ ᱟᱫᱚ ᱪᱮᱫᱠᱟ ᱱᱟᱯᱟᱭ ᱵᱟᱲᱟ ᱜᱮ ᱢᱮᱱᱟᱜ ᱯᱮᱭᱟ,
ᱦᱚᱸ ᱜᱚᱢᱠᱮ ᱱᱟᱯᱟᱭ ᱵᱟᱲᱟ ᱜᱮ,
ᱚ
ᱟᱹᱵᱤᱱ ᱱᱟᱦᱟᱜ,
ᱦᱮᱸ ᱟᱞᱮ ᱦᱚᱸ ᱦᱟᱸᱜ ᱟᱹᱞᱤᱧ ᱦᱚᱸ ᱱᱟᱯᱟᱭ ᱜᱮ,
ᱦᱩᱸ ᱟᱫᱚ ᱪᱮᱫ ᱠᱚᱵᱤᱱ ᱪᱤᱠᱟᱹᱭᱮᱫᱟ ᱦᱟᱸᱜ ᱱᱤᱛᱚᱜ ᱫᱚ ᱦᱟᱸᱜ, ᱫᱩᱲᱩᱵ ᱟᱠᱟᱱᱜᱮᱭᱟ ᱛᱚᱵᱤᱱ ᱡᱚᱢ ᱵᱟᱲᱟ ᱠᱚ ᱦᱩᱭᱮᱱᱟ,
ᱦᱮᱸ ᱱᱤᱛᱚᱜ ᱦᱟᱸᱜ ᱛᱷᱚᱲᱟ ᱞᱮ ᱩᱰᱩᱠᱚᱜᱼᱟ ᱛᱷᱚᱲᱟ ᱫᱟᱬᱟᱵᱟᱬᱟ ᱦᱟᱸᱜ,
ᱚ
ᱦᱮᱸ ᱛᱤᱦᱤᱱ ᱫᱚ ᱟᱹᱰᱤ ᱢᱳᱥᱩᱢ ᱮᱠᱫᱚᱢ ᱟᱹᱰᱤ ᱢᱚᱸᱡᱽ ᱜᱤ ᱫᱚᱦᱚ ᱠᱟᱫᱟᱭ, ᱫᱟᱜ ᱵᱟᱲᱟᱭᱮᱜ ᱟᱭ ᱛᱷᱚᱲᱟ ᱢᱟᱱᱮ,
ᱢᱤᱫ ᱴᱟᱝ ᱡᱟᱦᱟᱸᱱᱟᱜ ᱴᱚᱯᱤᱠ ᱱᱤᱭ ᱜᱮᱞᱟᱝ ᱦᱟᱸᱜ ᱞᱟᱝ ᱛᱷᱩᱛᱤ ᱦᱟᱸᱜ ᱜᱚᱢᱠᱮ ᱵᱟᱠᱷᱟᱱ ᱜᱟᱞᱚᱪ ᱜᱟᱞᱚᱪ ᱟᱠᱷᱲᱟ ᱨᱮᱫᱚ ᱦᱟᱸᱜ ᱵᱟᱠᱷᱟᱱ ᱤᱱᱟᱹᱜ ᱠᱟᱛᱷᱟ ᱢᱟ ᱵᱟᱝ ᱧᱟᱢᱚᱜᱼᱟ ᱥᱮ,
ᱦᱳᱭ
ᱟᱫᱚᱞᱤᱧ ᱞᱟᱹᱭᱮᱫ ᱛᱟᱦᱮᱸᱫ-ᱟ ᱜᱚᱢᱠᱮ, ᱪᱮᱫ ᱴᱚᱯᱤᱠ ᱱᱤᱭᱟᱹ ᱞᱟᱝ ᱛᱷᱩᱛᱤ ᱞᱮᱠᱷᱟᱱ ᱵᱮᱥᱴᱚᱜᱼᱟ, ᱚᱱᱟᱜᱮ ᱞᱟᱹᱭ ᱵᱤᱱ,
ᱦᱮᱸ ᱤᱭᱟ, ᱮᱰᱩᱠᱮᱥᱮᱱ ᱱᱤᱭᱮ ᱛᱟᱯᱚᱨ ᱡᱟᱦᱟᱸᱱᱟᱜ, ᱮᱰᱩᱠᱮᱥᱚᱱ ᱱᱤᱭᱟ ᱛᱟᱯᱚᱨ,
ᱴᱷᱤᱠ ᱜᱮᱭᱟ ᱛᱟᱦᱚᱞᱮ ᱢᱟ ᱠᱩᱞᱤ ᱞᱤᱧ ᱵᱤᱱ ᱟᱹᱞᱤᱧ ᱞᱤᱧ ᱞᱟᱹᱭ ᱞᱮᱜᱮ ᱞᱟᱦᱟ ᱛᱟᱦᱞᱮ,
ᱟᱪᱪᱷᱟ ᱛᱚ ᱚᱞᱚᱜ ᱯᱟᱲᱦᱟ ᱪᱮᱫ ᱞᱮᱠᱟ ᱵᱮᱱ ᱵᱩᱡᱷᱟᱹᱣᱫᱟ ᱟᱵᱚᱨᱮᱱ, ᱥᱟᱱᱛᱟᱞ ᱥᱚᱢᱟᱡᱽ ᱨᱮᱱ ᱟᱵᱚ ᱟᱵᱚ ᱟᱵᱚ ᱦᱚᱲ, ᱞᱟᱦᱟᱜ ᱠᱟᱱ ᱛᱟᱵᱚᱱᱟᱠᱚ ᱥᱮ ᱵᱟᱝ ᱠᱟᱹᱴᱤᱡ ᱞᱟᱹᱭ ᱵᱮᱱ,
ᱟᱵᱚᱱᱟᱜ ᱡᱟᱦᱟᱸ ᱱᱤᱛᱚᱜᱟᱜ ᱚᱞ ᱯᱟᱲᱦᱟᱣ, ᱟᱨ ᱞᱟᱦᱟ ᱛᱮᱱᱟᱜ ᱚᱞ ᱯᱟᱲᱦᱟᱣ ᱨᱮ, ᱵᱤᱵᱟᱹᱫ ᱫᱚ ᱢᱮᱱᱟᱜ ᱜᱮᱭᱟ ᱦᱟᱸᱜ ᱟᱨ ᱵᱤᱵᱟᱹᱫ, ᱛᱟᱞᱟ ᱨᱮᱦᱚᱸ ᱠᱤᱪᱷᱩ ᱟᱹᱞᱤᱧ ᱚᱱᱟ ᱞᱤᱧ ᱨᱟᱹᱯᱩᱫ ᱟᱹᱵᱤᱱ ᱠᱟᱱᱟ ᱦᱟᱸᱜ ᱵᱷᱟᱸᱜᱚᱲ ᱠᱟᱛᱮᱫ ᱦᱟᱸᱜ ᱞᱤᱧ ᱞᱟᱹᱭ ᱟᱹᱵᱤᱱ ᱠᱟᱱᱟ, ᱮᱱᱟᱛᱮ ᱦᱚᱸᱜᱼᱚᱭ ᱡᱮ ᱱᱟᱦᱟᱜ ᱵᱚᱱ ᱯᱟᱲᱦᱟᱜ ᱠᱟᱱᱟ ᱦᱟᱸᱜ,
ᱦᱩᱸ,
ᱡᱮ ᱟᱵᱚᱱᱟᱜ ᱡᱟᱦᱟᱸ ᱯᱟᱹᱨᱥᱤ ᱠᱚ ᱛᱮ ᱦᱟᱸᱜ ᱱᱤᱛᱚᱜ ᱫᱚ ᱚᱞ ᱯᱟᱲᱦᱟᱣ ᱠᱚ ᱟᱨᱟᱢᱵᱷᱚ ᱜᱚᱫ ᱠᱟᱱᱟ, ᱤᱥᱠᱩᱞ ᱠᱚᱞᱮᱡᱽ ᱥᱮ ᱚᱱᱟ ᱵᱤᱥᱥᱚ ᱵᱤᱫᱽᱫᱟᱞᱚᱭ ᱠᱚᱨᱮ ᱦᱚᱸ ᱛᱚ ᱧᱮᱞᱧᱟᱢᱚᱜ, ᱚᱱᱮ ᱡᱮ ᱟᱵᱚᱱᱟᱜ ᱯᱟᱹᱨᱤᱥ ᱛᱮ, ᱦᱚᱲ ᱠᱚᱫᱚ ᱟᱵᱚᱨᱮᱱ ᱯᱟᱨᱥᱳᱱᱟᱞ ᱦᱚᱲ ᱠᱚᱫᱚ ᱦᱟᱸᱜ ᱵᱟᱠᱚ ᱯᱟᱲᱦᱟᱜ ᱠᱟᱱᱟ,
ᱦᱮᱸ,
ᱡᱩᱫᱤ ᱵᱤᱱ ᱞᱟᱹᱭᱟ ᱚᱸᱻ ᱧᱮᱞᱤᱧ ᱟᱵᱤᱱ ᱦᱚᱸᱵᱤᱱ ᱧᱮᱞᱧᱟᱢᱮᱫ ᱜᱮᱭᱟ ᱡᱮ ᱟᱵᱚᱱᱟᱜ, ᱯᱟᱹᱨᱤᱥ ᱫᱚ ᱡᱮ ᱥᱮ ᱱᱚᱣᱟ ᱟᱵᱚᱱᱟᱜ ᱚᱞ ᱯᱟᱲᱦᱟᱣ ᱫᱚ, ᱟᱵᱚᱱᱟᱜ ᱪᱮᱫᱟᱜ ᱛᱟᱭᱱᱚᱢ ᱟᱠᱟᱱᱟ ᱛᱟᱭᱱᱚᱢ ᱫᱚ ᱟᱵᱚ ᱠᱷᱟᱹᱛᱤᱨ ᱛᱮᱜᱮ, ᱟᱢ ᱟᱵᱚ ᱡᱩᱫᱤ ᱵᱟᱝᱵᱚᱱ ᱯᱟᱲᱦᱟᱜᱼᱟ, ᱛᱟᱦᱚᱞᱮ ᱟᱵᱚᱱᱟᱜ ᱪᱤᱠᱤ ᱵᱟᱝ ᱞᱟᱦᱟᱜᱼᱟ, ᱯᱟᱹᱨᱥᱤ ᱵᱟᱝ ᱞᱟᱦᱟᱜᱼᱟ, ᱥᱮ ᱟᱵᱚᱱᱟᱜ ᱡᱟᱦᱟᱸ ᱛᱤᱱᱟᱹᱜ ᱱᱚᱣᱟ ᱠᱳᱨᱴ ᱠᱟᱪᱟᱹᱨᱤ ᱠᱟᱹᱢᱤ ᱥᱮ ᱱᱚᱣᱟ ᱪᱟ ᱠᱤᱨᱤ ᱵᱟᱠᱷᱨᱟ ᱠᱚᱦᱟᱸᱜ ᱚᱱᱟ ᱠᱚᱦᱚᱸ ᱵᱟᱝ ᱠᱚ ᱮᱢ ᱫᱟᱲᱮᱭᱟᱵᱚᱱᱟ,
ᱦᱩᱸ
ᱠᱟᱨᱚᱱ ᱡᱩᱫᱤ ᱟᱢ ᱚᱱᱟ ᱡᱤᱱᱤᱥ ᱵᱟᱢ ᱞᱟᱦᱟ ᱤᱫᱤᱭᱟ, ᱛᱟᱦᱞᱮ ᱟᱢ ᱪᱤᱠᱟᱹᱛᱮ ᱚᱱᱟ ᱨᱮᱱᱟᱜ ᱠᱟᱹᱢᱤ ᱠᱚᱫᱚᱢ ᱧᱟᱢᱟ? ᱟᱨ ᱞᱟᱦᱟ ᱛᱮᱱᱟᱜ ᱡᱟᱦᱟᱸ ᱠᱚ ᱛᱟᱦᱮᱸ ᱠᱟᱱᱟ ᱦᱟᱸᱜ ᱡᱮ ᱟᱵᱚ ᱩᱱ ᱥᱚᱢᱚᱭ ᱡᱚᱠᱷᱚᱱ ᱦᱩᱞ ᱦᱩᱞᱤᱭᱟᱹᱜ ᱠᱟᱛᱷᱟ ᱠᱚ ᱟᱹᱞᱤᱧ ᱫᱚ ᱦᱟᱸᱜ
ᱦᱩᱸ
ᱢᱚᱱᱮ ᱛᱤᱞᱠᱟᱹ ᱢᱟᱹᱡᱷᱤᱭᱟᱜ ᱠᱟᱛᱷᱟ ᱠᱷᱚᱱᱟᱜ ᱞᱤᱧ ᱞᱟᱹᱭᱫᱟ ᱥᱚᱛᱨᱚ ᱯᱚᱧᱪᱟᱥ ᱠᱷᱚᱱᱟᱜ᱾
ᱦᱩᱸ
ᱩᱱ ᱥᱚᱢᱚᱭ ᱨᱮᱱ ᱟᱵᱚᱨᱮᱱ ᱟᱹᱫᱤ ᱢᱟᱱᱣᱟ ᱠᱚᱦᱚᱸ ᱠᱚ ᱛᱟᱦᱮᱸ ᱠᱟᱱᱟ ᱱᱟᱭ ᱱᱟᱯᱟᱭ ᱵᱟᱲᱟ ᱜᱮ᱾ ᱚᱱᱟ ᱯᱚᱨᱮ ᱵᱚᱱ ᱧᱮᱞ ᱧᱟᱢ ᱠᱚᱣᱟ ᱱᱩᱠᱩ ᱟᱵᱚᱨᱮᱱ ᱚᱱᱚᱞᱤᱭᱟᱹ ᱠᱚ ᱜᱩᱨᱩ ᱜᱚᱢᱠᱮ ᱠᱷᱚᱱ ᱥᱩᱨᱩ ᱠᱟᱛᱮᱫ ᱥᱟᱹᱫᱷᱩ ᱨᱟᱢᱪᱟᱸᱫᱽ ᱛᱟᱨᱯᱚᱨᱮ ᱱᱚᱨᱮᱱᱫᱨᱚᱱᱟᱛᱷ ᱛᱟᱯᱚᱨᱮ ᱱᱩᱠᱩ ᱱᱩᱠᱩ ᱟᱵᱚ ᱞᱟᱹᱜᱤᱫ ᱤᱱᱟᱹᱜ ᱠᱤᱪᱷᱩ ᱠᱚ ᱠᱚᱨᱟᱣ ᱠᱟᱫᱟ ᱛᱚᱵᱩ ᱩᱱ ᱥᱚᱢᱚᱭ ᱫᱚ ᱛᱟᱦᱮᱸ ᱠᱟᱱᱟ ᱟᱵᱚ ᱫᱚ ᱨᱚᱲ ᱥᱟᱶᱦᱮᱫ ᱛᱮᱵᱚᱱ ᱛᱷᱩᱛᱤ ᱠᱟᱱ ᱛᱟᱦᱮᱸᱜᱼᱟ ᱟᱵᱚᱨᱮᱱ ᱫᱚ ᱚᱞ ᱥᱟᱶᱦᱮᱫ ᱫᱚ ᱵᱟᱠᱚ ᱨᱚᱲ ᱛᱟᱦᱮᱸᱜᱼᱟ, ᱡᱮ ᱟᱵᱚ ᱫᱚ ᱡᱮ ᱚᱞ ᱟᱵᱚᱱ ᱥᱮ ᱪᱮᱫ ᱚᱱᱟ ᱪᱤᱱᱛᱟᱹ ᱫᱷᱟᱨᱟ ᱫᱚ ᱵᱟᱝ ᱛᱟᱦᱮᱸ ᱠᱟᱱ ᱛᱟᱠᱚᱣᱟ ᱩᱱ ᱫᱚ ᱟᱵᱚ ᱫᱚ ᱨᱚᱲ ᱛᱟᱦᱮᱸᱜ ᱟᱵᱚᱱ ᱠᱩᱫᱩᱢ ᱠᱟᱹᱦᱱᱤ ᱜᱟᱞᱚᱪ ᱟᱠᱷᱲᱟ ᱢᱤᱫᱴᱟᱝ ᱵᱚᱱ ᱫᱚᱦᱚᱭ ᱛᱟᱦᱮᱸᱜᱼᱟ ᱡᱮ ᱛᱮᱦᱮᱧ ᱱᱚᱣᱟ ᱠᱚ ᱠᱩᱫᱩᱢ ᱟᱠᱷᱲᱟ ᱫᱚᱵᱚᱱ ᱢᱩᱪᱟᱹᱫᱟ ᱜᱟᱯᱟ ᱠᱟᱹᱦᱱᱤ ᱟᱠᱷᱲᱟ ᱛᱮᱵᱚᱱ ᱢᱩᱪᱟᱹᱫᱟ᱾
ᱦᱩᱸ
ᱟᱨ ᱟᱵᱚᱨᱮᱱ ᱛᱟ ᱢᱟᱱᱮ ᱯᱟᱹᱦᱤᱞ ᱠᱚᱨᱮᱱ ᱦᱚᱲ ᱠᱚᱴᱷᱮᱱ ᱫᱚ ᱱᱚᱝᱠᱟᱱ ᱠᱩᱣᱟᱜ ᱠᱟᱛᱷᱟ ᱠᱚᱫᱚ ᱟᱹᱰᱤ ᱡᱚᱛᱷᱟ ᱡᱚᱛᱷᱟᱛᱟᱜ ᱜᱮ ᱛᱟᱦᱮᱸ ᱠᱟᱱᱟ, ᱛᱚ ᱩᱝᱠᱩ ᱴᱷᱮᱱ ᱪᱮᱫ ᱚᱵᱷᱟᱵᱽ ᱛᱟᱦᱮᱸ ᱠᱟᱱᱟ? ᱡᱮ ᱪᱤᱠᱟᱹᱛᱮ ᱱᱚᱣᱟ ᱨᱚᱲ ᱥᱟᱶᱦᱮᱫ ᱴᱟᱜ ᱚᱞ ᱥᱟᱶ ᱞᱟᱠ ᱟᱹᱜᱩ ᱞᱮᱠᱷᱟᱱ ᱡᱩᱫᱤ ᱟᱵᱚᱱᱟᱜ ᱦᱚᱸᱛᱚ ᱟᱹᱰᱤ ᱫᱤᱱ ᱠᱷᱚᱱᱟᱜ ᱜᱮ ᱢᱮᱱᱟᱜᱼᱟ ᱥᱮ᱾ ᱠᱟᱛᱷᱟ ᱨᱮᱜᱮ ᱠᱚ ᱢᱮᱱᱟ ᱡᱮ ᱱᱚᱣᱟ ᱫᱷᱟᱹᱨᱛᱤ ᱵᱮᱱᱟᱣ ᱞᱟᱦᱟ ᱨᱮᱜᱮ ᱯᱤᱞᱪᱩ ᱦᱟᱲᱟᱢ ᱯᱤᱞ ᱪᱩ ᱵᱩᱲᱤ ᱫᱚ ᱟᱵᱚᱨᱮᱱ ᱜᱮ ᱠᱟᱱᱟ ᱠᱤᱱ ᱥᱮ ᱟᱵᱚ ᱜᱮ ᱦᱟᱸᱜ ᱯᱳᱭᱞᱳ ᱱᱩᱜ ᱦᱩᱭ ᱠᱟᱱᱟ ᱵᱚᱱ ᱛᱚ ᱚᱱᱟ ᱞᱮᱠᱟᱛᱮ ᱟᱵᱚᱱᱟᱜ ᱡᱩᱫᱤ ᱩᱱᱫᱤᱱ ᱠᱷᱚᱱᱟᱜ ᱜᱮ ᱚᱞ ᱛᱚᱞ ᱛᱟᱦᱮᱸ ᱠᱚᱜᱼᱟ ᱵᱟᱝ ᱚᱞ ᱛᱚᱞ ᱡᱩᱫᱤ ᱛᱟᱦᱮᱸ ᱠᱚᱜᱼᱟ᱾ ᱱᱤᱛᱛᱮ ᱟᱵᱚᱱᱟᱜ ᱵᱷᱟᱥᱟ ᱥᱮ ᱱᱚᱣᱟ ᱯᱟᱹᱨᱥᱤ ᱱᱤᱛᱛᱮ ᱟᱵᱚᱱᱟᱜ ᱦᱚᱸ ᱢᱤᱫᱴᱟᱱ ᱡᱟᱭᱜᱟ ᱛᱤᱭᱩᱜ ᱠᱚᱜᱼᱟ᱾ ᱥᱮ ᱦᱚᱸᱜᱼᱚ ᱧᱮᱛᱚᱜ ᱡᱟᱦᱟᱸ ᱵᱚᱱ ᱠᱟᱹᱭᱡᱟᱹ ᱠᱷᱟᱹᱯᱟᱹᱨᱤᱜ ᱠᱟᱱᱟ ᱵᱷᱟᱥᱟ ᱱᱤᱭᱮ ᱥᱮ ᱯᱟᱹᱨᱥᱤ ᱱᱤᱭᱮ ᱪᱮᱫᱟᱜ? ᱟᱞᱮᱭᱟᱜ ᱵᱟᱹᱱᱩᱜᱼᱟ, ᱪᱮᱫᱟᱜ ᱥᱮ ᱵᱟᱝ ᱩᱱᱥᱚᱢᱚᱭ ᱫᱚ ᱢᱤᱫᱴᱟᱝ ᱜᱮ ᱵᱷᱟᱥᱟ ᱪᱟᱞᱟᱜ ᱛᱟᱦᱮᱜᱼᱟ ᱮᱸ ᱦᱤᱱᱫᱤ ᱵᱷᱟᱥᱟ ᱡᱟᱦᱟᱸ ᱨᱟᱥᱴᱨᱤᱭᱚ ᱵᱷᱟᱥᱟ ᱠᱟᱱᱟ ᱚᱱᱟ ᱵᱷᱟᱥᱟᱜ ᱪᱟᱞᱟᱜ ᱛᱟᱦᱮᱜᱼᱟ ᱛᱚ ᱱᱤᱛ ᱛᱚ ᱟᱵᱚ ᱡᱩᱫᱤ ᱱᱤᱛᱚᱜ ᱵᱚᱱ ᱞᱟᱹᱭᱟ ᱡᱮ ᱟᱨ ᱜᱮᱞ ᱵᱟᱨ ᱥᱮᱨᱢᱟ ᱯᱚᱨ ᱦᱚᱸ ᱥᱮ ᱮᱠᱥᱚ ᱵᱚᱪᱷᱚᱨ ᱥᱮ ᱫᱩᱥᱚ ᱵᱚᱥᱚᱨ ᱯᱚᱨ ᱦᱚᱸ ᱱᱚᱣᱟ ᱡᱤᱱᱤᱥᱴᱟᱜ ᱫᱚ ᱛᱟᱦᱮᱸ ᱪᱟᱞᱟᱜ ᱛᱟᱵᱚᱱ ᱜᱮᱭᱟ, ᱠᱟᱨᱚᱱ ᱦᱩᱭᱩᱜ ᱠᱟᱱᱟ ᱟᱵᱚ ᱵᱚᱱ ᱧᱮᱞᱟᱠᱟᱫ ᱠᱚᱜᱮᱭᱟ ᱟᱵᱚ ᱯᱟᱹᱨᱤᱥ ᱨᱮᱱ ᱦᱚᱲ ᱠᱚᱫᱚ ᱚᱞ ᱯᱟᱲᱦᱟᱣ ᱫᱚ ᱮᱴᱟᱜ ᱫᱚᱠᱚ ᱚᱞ ᱯᱟᱲᱦᱟᱜ ᱠᱟᱱᱟ ᱴᱷᱤᱠ ᱜᱮᱭᱟ᱾ ᱟᱵᱚᱱᱟᱜ ᱯᱟᱹᱨᱤᱥ ᱨᱚᱲ ᱨᱚᱯᱚᱲ ᱦᱚᱸ ᱵᱟᱠᱚ ᱨᱚᱲᱫᱟ᱾ ᱡᱟᱦᱟᱸᱭ ᱪᱟᱹᱠᱨᱤ ᱠᱚᱠᱚ ᱧᱟᱢᱫᱟ ᱥᱮ ᱪᱟᱹᱠᱨᱤ ᱠᱚᱠᱚ ᱧᱟᱢ ᱠᱟᱛᱮ ᱱᱟᱦᱟᱜ ᱵᱟᱦᱨᱮ ᱫᱤᱥ ᱫᱚᱢ ᱠᱚ ᱥᱮᱫ ᱱᱟᱦᱟᱜ ᱢᱮᱱᱟᱜ ᱠᱚᱣᱟ, ᱩᱱᱠᱩ ᱵᱤᱱ ᱧᱮᱞᱟᱠᱟᱜ ᱠᱚᱜᱮᱭᱟ ᱟᱵᱤᱱ ᱦᱚᱸ ᱡᱮ ᱩᱱᱠᱩ ᱫᱚ ᱛᱚᱵᱮ ᱟᱠᱚᱨᱮᱱ ᱜᱤᱫᱽᱨᱟᱹ-ᱯᱤᱫᱽᱨᱟᱹ ᱫᱚ ᱡᱩᱫᱤ ᱵᱤᱱ ᱠᱩᱞᱤ ᱠᱚᱣᱟ ᱡᱮ ᱪᱟᱹᱰᱤ ᱠᱩᱴᱟᱹᱢ ᱪᱮᱫ ᱠᱟᱱᱟ? ᱥᱮ ᱪᱷᱟᱹᱴᱭᱟᱹᱨ ᱪᱮᱫ ᱠᱟᱱᱟ? ᱥᱮ ᱱᱟᱹᱭᱛᱮ ᱛᱤᱥ ᱠᱚ ᱤᱫᱤ ᱠᱚᱣᱟ? ᱡᱮᱞᱮᱧ ᱰᱟᱦᱟᱨ ᱚᱠᱟ ᱠᱚ ᱢᱮᱛᱟᱜ ᱠᱟᱱᱟ? ᱩᱱᱠᱩ ᱫᱚ ᱛᱚ ᱚᱱᱟ ᱠᱟᱛᱷᱟ ᱫᱚ ᱵᱟᱝᱠᱚ ᱵᱩᱡᱟ᱾ ᱩᱱᱠᱩ ᱫᱚ ᱢᱤᱫᱴᱟᱝ ᱜᱮᱠᱚ ᱵᱩᱡᱟ᱾ ᱮᱸᱻ ᱱᱚᱣᱟ ᱫᱚ ᱱᱚᱣᱟ ᱡᱚᱢᱟᱜ ᱧᱩᱛᱩᱢ ᱠᱟᱱᱟ᱾ ᱱᱚᱣᱟ ᱱᱚᱣᱟ ᱫᱤᱥᱚᱢ ᱨᱮ ᱫᱟᱬᱟᱱ ᱥᱮᱱ ᱞᱮᱱ ᱠᱷᱟᱱ ᱱᱚᱣᱟ ᱴᱟᱜ ᱧᱟᱢᱚᱜᱼᱟ ᱱᱚᱣᱟ ᱴᱟᱜ ᱦᱚᱨᱚᱜ ᱵᱟᱸᱫᱮ ᱨᱮᱱᱟᱜ ᱧᱩᱛᱩᱢ ᱱᱤᱱᱟᱹᱜ᱾ ᱱᱚᱣᱟ ᱴᱟᱜ ᱨᱮᱱᱟᱜ ᱫᱟᱢ ᱱᱤᱱᱟᱹᱜ ᱱᱚᱣᱟ ᱡᱤᱱᱤᱥ ᱱᱚᱣᱟ ᱴᱟᱜ ᱵᱷᱟᱹᱜᱤᱭᱟ᱾ ᱠᱟᱨᱚᱱ ᱩᱱᱠᱩ ᱣᱟᱜ ᱫᱚ ᱠᱟᱹᱴᱤᱡ ᱠᱷᱚᱱᱟᱜ ᱜᱮ ᱛᱚ ᱟᱵᱚ ᱡᱟᱦᱟᱸ ᱛᱤᱱᱟᱹᱜ ᱵᱚᱱ ᱨᱤᱠᱟᱹ ᱫᱟᱲᱮᱭᱟᱜᱼᱟ ᱡᱟᱦᱟᱸ ᱛᱱᱟᱹᱜ ᱵᱚᱱ ᱟᱵᱚᱱ ᱛᱟᱨ ᱢᱟᱱᱮ ᱟᱵᱤᱱ ᱟᱹᱞᱤᱧ ᱥᱟᱶ ᱛᱮᱫᱚ ᱵᱟᱝ ᱟᱵᱚᱱᱟᱜ ᱡᱟᱦᱟᱸ ᱛᱤᱱᱟᱹᱜ ᱟᱵᱚ ᱱᱟᱜ ᱜᱩᱨᱩᱯ ᱛᱮ ᱵᱚᱱ ᱛᱷᱩᱛᱤ ᱠᱟᱱᱟ ᱦᱟᱸᱜ ᱟᱵᱚ ᱡᱟᱛᱮ ᱵᱚᱱ ᱨᱤᱠᱟᱹᱭ ᱢᱟ᱾ ᱡᱮ ᱟᱵᱚ ᱠᱚᱨᱮᱱ ᱦᱚᱸ ᱛᱚ᱾ ᱟᱵᱚ ᱨᱮᱱ ᱢᱟ ᱫᱮᱥ ᱜᱩᱱ ᱯᱮᱲᱟ ᱛᱟᱵᱚᱱ ᱥᱮ ᱡᱷᱚᱛᱚ ᱜᱮ ᱦᱟᱸᱜ ᱜᱚᱴᱟ ᱜᱮ ᱯᱮᱲᱟᱜᱼᱟ ᱦᱳᱭ ᱛᱳ ᱟᱵᱤᱱ ᱦᱚᱸ ᱟᱞᱤᱧ ᱨᱮᱱ ᱯᱮᱲᱟ ᱵᱤᱱ ᱦᱩᱭᱩᱜᱼᱟ ᱥᱮ ᱟᱹᱵᱤᱱ ᱦᱚᱸ ᱟᱹᱞᱤᱧ ᱨᱮᱱ ᱯᱮᱲᱟ ᱵᱤᱱ ᱦᱳᱭᱳᱜᱼᱟ ᱟᱨ ᱟᱹᱵᱤᱱ ᱵᱟᱠᱷᱟᱱ ᱟᱹᱞᱤᱧ ᱨᱮᱱ ᱯᱮᱲᱟ ᱠᱷᱟᱜ ᱦᱟᱸᱜ ᱵᱚᱱ ᱦᱳᱭᱳᱜᱼᱟ᱾
ᱦᱩᱸ
ᱟᱫᱚ ᱚᱱᱟ ᱫᱚᱵᱚᱱ ᱞᱟᱹᱭᱟ ᱡᱮ ᱡᱷᱚᱛᱚ ᱦᱚᱲ ᱵᱚᱱ ᱢᱮᱛᱟ ᱠᱚᱢᱟ᱾ ᱯᱟᱲᱦᱟᱣ ᱠᱚ ᱵᱮᱴ ᱠᱟᱛᱷᱟ ᱨᱮᱜᱮ ᱢᱮᱱᱟᱜᱼᱟᱥᱮ ᱫᱮᱥ ᱫᱤᱥᱚᱢ ᱫᱚ ᱵᱟᱵᱚ ᱫᱟᱬᱟᱱ ᱡᱟᱱᱟᱢ ᱫᱤᱥᱚᱢ ᱫᱚᱵᱚ ᱟᱞᱚᱢ ᱦᱤᱲᱤᱧᱟ᱾ ᱚᱱᱠᱟᱜ ᱜᱮ ᱟᱵᱚ ᱦᱚᱸ ᱯᱟᱲᱦᱟᱣ ᱚᱞ ᱯᱟᱲᱦᱟᱣ ᱟᱢ ᱫᱤᱱᱟᱹᱢ ᱫᱟᱹᱟᱢᱤᱱ ᱫᱟᱹᱟᱢᱤᱱ ᱡᱤᱱᱤᱥ ᱛᱮ ᱯᱟᱲᱦᱟᱜ ᱢᱮ ᱤᱝᱞᱤᱥ ᱛᱮ ᱯᱟᱲᱦᱟᱜ ᱢᱮ ᱵᱟᱝᱞᱟᱛᱮ ᱯᱟᱲᱦᱟᱜ ᱢᱮ ᱵᱷᱟᱜᱤ ᱵᱷᱟᱜᱤ ᱡᱟᱭᱜᱟ ᱨᱮ ᱪᱟᱞᱟᱜ ᱢᱮ ᱛᱚ ᱟᱵᱚᱱᱟᱜ ᱪᱤᱠᱤ ᱪᱤᱠᱤᱛᱮ ᱪᱤᱠᱟᱹᱛᱮ ᱩᱛᱱᱟᱹᱜᱼᱟ ᱚᱱᱟ ᱡᱤᱱᱤᱥ ᱫᱚ ᱵᱟᱵᱚᱱ ᱦᱤᱲᱤᱧ ᱚᱱᱟ ᱞᱮᱠᱟ ᱠᱟᱨᱚᱱ ᱟᱵᱚᱱᱟᱜ ᱪᱤᱠᱤ ᱡᱩᱫᱤ ᱟᱵᱚ ᱵᱟᱵᱚᱱ ᱵᱟᱧᱪᱟᱣ ᱫᱚᱦᱚ ᱫᱟᱲᱮᱭᱟᱜᱼᱟ ᱟᱹᱵᱤᱱ ᱜᱮ ᱞᱮᱵᱤᱱ ᱫᱚᱥ ᱵᱚᱪᱷᱚᱨ ᱥᱮ ᱠᱩᱲᱤ ᱵᱚᱪᱷᱚᱨ ᱯᱚᱨ ᱟᱵᱚᱨᱮᱱ ᱜᱤᱫᱽᱨᱟᱹ ᱥᱮ ᱟᱵᱚᱨᱮᱱ ᱡᱟᱦᱟᱸ ᱛᱤᱥ ᱟᱵᱚᱱᱟᱜ ᱪᱤᱠᱤ ᱠᱚ ᱞᱟᱹᱭᱟ ᱡᱟᱦᱟᱸᱱᱟᱜ ᱠᱚ ᱛᱷᱩᱛᱤᱭᱟ᱾ ᱡᱮ ᱥᱟᱱᱛᱟᱞ ᱵᱚᱞᱮ ᱢᱤᱫᱴᱮᱱ ᱪᱤᱠᱤ ᱛᱟᱦᱮᱸ ᱠᱟᱱᱟ ᱥᱮ ᱯᱟᱹᱨᱥᱤ ᱛᱟᱦᱮᱸ ᱠᱟᱱᱟ ᱱᱚᱣᱟᱴᱟᱜ ᱡᱤᱱᱤᱥ ᱟᱵᱚᱱᱟᱜ ᱢᱟ ᱥᱚᱝᱵᱤᱫᱷᱟᱱ ᱨᱮᱠᱚ ᱢᱮᱥᱟ ᱠᱮᱫᱟ᱾ ᱚᱥᱴᱚᱢ ᱛᱚᱵᱚ ᱥᱟᱞᱤ ᱨᱮᱠᱚ ᱫᱚᱦᱚ ᱠᱮᱫᱟ ᱛᱚᱵᱩ ᱱᱤᱛᱚᱜ ᱧᱮᱞ ᱠᱚᱵᱤᱱ ᱟᱵᱚᱨᱮᱱ ᱥᱟᱱᱛᱟᱲ ᱜᱤᱫᱽᱨᱟᱹ ᱟᱹᱞᱤᱧ ᱯᱟᱨᱥᱚᱱᱟᱞ ᱞᱤᱧ ᱞᱟᱹᱭᱟ ᱟᱹᱞᱤᱧ ᱛᱚᱞᱤᱧ ᱚᱞ ᱯᱟᱲᱦᱟᱜ ᱠᱟᱱᱟ ᱥᱮ ᱟᱹᱞᱤᱧ ᱦᱚᱸᱛᱚ ᱱᱚᱣᱟ ᱱᱤᱭᱟᱹ ᱞᱤᱧ ᱨᱤᱥᱟᱨᱪ ᱫᱟ᱾ ᱧᱮᱞ ᱠᱟᱫᱟᱞᱤᱧ ᱜᱚᱝᱠᱮ ᱥᱟᱹᱨᱤ ᱠᱟᱛᱷᱟ ᱟᱵᱚᱱᱟᱜ ᱥᱤᱴ ᱡᱩᱫᱤ ᱱᱚᱣᱟ ᱤᱥᱠᱩᱞ ᱠᱚᱞᱮᱡᱽ ᱠᱚᱨᱮ ᱦᱚᱭᱛᱳ ᱥᱳᱛᱛᱳᱨᱴᱤ ᱛᱟᱦᱮᱸᱱᱟ ᱮᱠᱥᱚ ᱴᱤ ᱜᱮ ᱛᱟᱦᱮᱱᱟ ᱟᱵᱚᱨᱮᱱ ᱜᱤᱫᱽᱨᱟᱹ ᱠᱚ ᱪᱟᱞᱟᱜ ᱠᱟᱱᱟ ᱚᱸᱰᱮ ᱛᱤᱨᱤᱥ ᱪᱚᱞᱞᱤᱥᱴᱤ ᱮᱴᱟᱜ ᱛᱚ ᱮᱴᱟᱜ ᱡᱟᱹᱛ ᱨᱮᱱ ᱥᱮ ᱮᱴᱟᱜ ᱪᱷᱟᱹᱛᱤᱠ ᱡᱟᱹᱛ ᱨᱮᱱ ᱚᱱᱟ ᱢᱟᱱᱟ ᱫᱚ ᱵᱟᱹᱱᱩᱜᱼᱟ ᱚᱞ ᱯᱟᱲᱦᱟᱣ ᱡᱷᱚᱛᱚ ᱜᱮᱵᱚᱱ ᱫᱟᱲᱮᱭᱟᱜᱼᱟ ᱟᱵᱚ ᱠᱤ ᱩᱱᱠᱩᱣᱟᱜ ᱛᱮᱵᱚᱱ ᱯᱟᱲᱦᱟᱜ ᱠᱟᱱᱟ ᱟᱠᱚ ᱦᱚᱸᱛᱚᱠᱚ ᱞᱟᱹᱭ ᱫᱟᱲᱮ ᱠᱮᱭᱟ ᱡᱮ ᱟᱞᱮᱭᱟᱜ ᱛᱮ ᱟᱞᱮ ᱯᱟᱲᱦᱟᱜᱼᱟ।
ᱦᱳᱭ ᱚᱱᱟᱜᱮ ᱠᱟᱹᱴᱤᱡ ᱡᱩᱫᱤ ᱟᱵᱚ ᱩᱠᱩ ᱫᱚ ᱠᱚ ᱫᱷᱮᱭᱟ ᱱᱟᱜᱼᱟ ᱵᱟ ᱚᱱᱮ ᱡᱮᱢᱚᱱ ᱱᱮᱛᱟᱨ ᱡᱮᱢᱚᱱ ᱤᱭᱟᱹ ᱦᱩᱭᱩᱜ ᱛᱟᱵᱚᱱ ᱫᱚ ᱡᱟᱦᱟᱸ ᱠᱚ ᱢᱮᱱᱮᱫ ᱱᱟᱭᱤᱴ ᱯᱨᱳᱜᱨᱟᱢ ᱠᱚ ᱚᱱᱟ ᱠᱚᱨᱮ ᱡᱮᱢᱚᱱ ᱡᱟᱦᱟᱸᱭ ᱟᱵᱚᱨᱮᱱ ᱦᱩᱰᱤᱧ ᱦᱩᱰᱤᱧ ᱵᱮᱥᱤ ᱠᱚ ᱧᱮᱞᱚᱜ ᱠᱟᱱᱟ ᱠᱚ ᱩᱱᱠᱩ ᱱᱟᱭᱤᱴ ᱯᱨᱳᱜᱨᱟᱢ ᱠᱚᱨᱮ ᱠᱚ ᱪᱟᱞᱟᱜ ᱠᱟᱱᱟ ᱠᱚ᱾ ᱥᱮ ᱦᱟᱨᱟ ᱡᱩᱣᱟᱹᱱ ᱠᱚᱲᱟ ᱠᱚᱦᱚᱸ ᱠᱩᱲᱤ ᱠᱚᱦᱚᱸ ᱠᱚ ᱪᱟᱞᱟᱜ ᱠᱟᱱᱟ ᱠᱚ᱾ ᱚᱱᱟ ᱠᱚ ᱠᱟᱹᱴᱤᱡ ᱠᱚ ᱡᱩᱫᱤ ᱠᱚ ᱦᱮᱸ ᱡᱩᱫᱤ ᱠᱚ ᱫᱷᱮᱭᱟᱱ ᱱᱟ ᱛᱚ ᱛᱚᱵᱮ ᱠᱚ ᱚᱱᱟ ᱠᱚᱨᱮ ᱠᱚ ᱦᱮᱸ
ᱱᱚᱜᱼᱚᱭ ᱡᱮ ᱟᱵᱤᱱ ᱵᱤᱱ ᱞᱟᱹᱭ ᱠᱮᱫᱟ ᱱᱟᱭᱤᱴ ᱯᱨᱳᱜᱨᱟᱢ ᱨᱮᱱᱟᱜ ᱠᱟᱛᱷᱟ ᱱᱚᱣᱟ ᱠᱚᱫᱚ ᱜᱚᱝᱠᱮ ᱟᱵᱚᱣᱟᱜ ᱟᱵᱚᱱᱟᱜ ᱫᱚ ᱵᱟᱠᱚ ᱞᱟᱹᱭᱟ ᱡᱮ ᱡᱟᱱᱟᱢ ᱛᱚᱨᱟ ᱠᱷᱚᱱ ᱮᱱᱮᱡ ᱥᱮᱨᱮᱧᱼᱼ ᱜᱚᱡ ᱫᱷᱟᱹᱨᱤᱡ ᱮᱱᱮᱡ ᱥᱮᱨᱮᱧ। ᱟᱵᱚᱱᱟᱜ ᱫᱚ ᱦᱟᱺᱰᱤ ᱯᱟᱹᱣᱨᱟᱹ ᱜᱮ ᱛᱟᱵᱚᱱ ᱵᱚᱸᱜᱟ ᱥᱮ ᱵᱚᱸᱜᱟ ᱵᱩᱨᱩ ᱪᱷᱟᱲᱟ ᱮᱴᱟᱜ ᱦᱚᱲᱟᱜ, ᱵᱚᱸᱜᱟᱼᱵᱩᱨᱩ ᱨᱮᱫᱚ ᱡᱮᱞ ᱵᱟᱠᱚ ᱡᱚᱢᱟ ᱧᱮᱞ ᱠᱚᱵᱤᱱ ᱥᱮ ᱟᱵᱚᱱᱟᱜ ᱵᱚᱸᱜᱟᱼᱵᱩᱨᱩ ᱠᱚᱨᱮ ᱫᱚ, ᱡᱮᱞ ᱦᱟᱺᱰᱤ ᱯᱟᱹᱣᱨᱟᱹ ᱪᱷᱟᱲᱟ ᱵᱚᱸᱜᱟ ᱵᱩᱨᱩ ᱵᱟᱝ ᱯᱟᱨᱚᱢᱚᱜᱼᱟ ᱟᱵᱚᱱᱟᱜ ᱫᱚ ᱡᱟᱦᱱᱟᱜ ᱵᱚᱸᱜᱟ ᱵᱩ ᱩᱱᱜᱮ ᱡᱮᱞ ᱜᱩᱡᱩᱜ ᱨᱮᱦᱚᱸ ᱡᱮᱞ ᱡᱟᱱᱟᱢᱚᱜ ᱠᱟᱱ ᱨᱮᱦᱚᱸᱭ ᱡᱮᱞ, ᱟᱵᱚ ᱫᱚ ᱥᱤᱬᱤᱡ ᱪᱷᱟᱲᱟ ᱵᱟᱝᱵᱚᱱ ᱵᱚᱸᱜᱟ ᱫᱟᱲᱮᱭᱟᱜᱼᱟ।
ᱦᱳᱭ ᱚᱱᱟᱜᱮ ᱚᱱᱟ ᱠᱚ ᱠᱟᱹᱴᱤᱡ ᱡᱩᱫᱤ ᱡᱟᱦᱟᱸ ᱱᱟᱭᱤᱴ ᱯᱨᱳᱜᱨᱟᱢ ᱠᱩ ᱦᱩᱭᱩᱜ ᱠᱟᱱᱟ ᱠᱩ, ᱚᱱᱟ ᱠᱚ ᱠᱟᱹᱴᱤᱡ ᱡᱚᱫᱤ ᱟᱵᱚᱨᱮᱱ ᱡᱟᱦᱟᱸᱭ ᱜᱚᱢᱠᱮ ᱛᱟᱠᱚ ᱠᱚ ᱠᱚᱨᱟᱣ ᱦᱚᱪᱚᱭᱮᱫᱟ ᱥᱮ, ᱟᱹᱞᱤᱧ ᱫᱚᱞᱤᱧ ᱢᱮᱱᱟ ᱚᱱᱟ ᱡᱮ ᱠᱟᱺᱡ ᱠᱳᱵᱨᱟ ᱠᱚᱦᱚᱸ ᱠᱚᱨᱮ ᱜᱮ ᱠᱩ ᱚᱱᱠᱟᱱ ᱠᱩ ᱡᱟᱦᱟᱸᱭ, ᱵᱷᱟᱜᱤ ᱚᱞᱚᱜ ᱯᱟᱲᱦᱟᱜ ᱫᱤᱠ ᱫᱤᱭᱮ ᱥᱮ ᱟᱵᱚᱣᱟᱜ ᱚᱞᱪᱤᱠᱤ ᱫᱤᱭᱮ, ᱢᱟᱱᱮ ᱞᱟᱦᱟᱣ ᱟᱠᱟᱱ ᱛᱟᱵᱚᱱᱟᱠᱚ ᱢᱟᱲᱟᱝ ᱥᱮᱫ ᱠᱚ ᱪᱟᱞᱟᱣ ᱟᱠᱟᱱ ᱛᱟᱵᱚᱱᱟ ᱩᱱᱠᱩ ᱠᱟᱹᱴᱤᱡ ᱠᱚ ᱡᱩᱫᱤ ᱠᱚ ᱱᱮᱣᱛᱟ ᱠᱚᱣᱟ ᱚᱱᱟ ᱯᱨᱳᱜᱨᱟᱢ,
ᱵᱟ ᱚᱱᱟ ᱫᱚ ᱜᱚᱢᱠᱮ ᱟᱞᱮ ᱥᱮᱫ ᱫᱚ ᱦᱩᱭᱩᱜ ᱠᱟᱱᱟ ᱚᱱᱟᱜᱮ ᱦᱮᱸ ᱱᱤᱛᱳᱜ
ᱢᱤᱫ ᱫᱷᱟᱣ ᱨᱮ ᱢᱤᱫ ᱫᱷᱟᱣ ᱨᱮ ᱡᱩᱫᱤ, ᱮᱸ ᱡᱩᱫᱤ ᱢᱟᱱᱮ ᱵᱚᱱᱫᱚ ᱡᱩᱫᱤ ᱱᱮᱛᱟᱨ ᱚᱱᱮᱠ ᱡᱟᱭᱜᱟ ᱨᱮᱠᱚ ᱢᱮᱱ ᱵᱟᱲᱟᱭᱮᱜᱼᱟ,
ᱡᱮ ᱚᱱᱟ ᱫᱚ ᱵᱚᱱᱫᱚ ᱞᱮᱱᱠᱷᱟᱱ ᱜᱮ ᱟᱫᱚ ᱢᱤᱫ ᱫᱷᱟᱣ ᱨᱮ ᱡᱩᱫᱤ ᱵᱚᱱᱫᱚᱭᱟᱭ ᱵᱟᱝ, ᱛᱚ ᱩᱱᱠᱩ ᱡᱟᱦᱟᱸᱭ ᱱᱤᱛᱚᱜ ᱦᱟᱨᱟ ᱡᱩᱣᱟᱹᱱ ᱠᱚᱲᱟᱠᱩ ᱠᱩᱲᱤ ᱠᱩ, ᱩᱱᱠᱩ ᱫᱚᱠᱩ ᱩᱱᱠᱩ ᱟᱪᱠᱟ ᱠᱚ ᱨᱟᱹᱜᱤ ᱜᱚᱫᱚᱜᱼᱟ। ᱡᱮ ᱱᱤᱭᱟᱹ ᱫᱚ ᱟᱞᱮᱭᱟᱜ ᱤᱭᱟᱹ ᱤᱭᱟᱹ ᱤᱭᱟᱹ ᱞᱮᱠᱟᱛᱮ ᱵᱟᱝ, ᱠᱚ ᱠᱚᱨᱟᱣ ᱫᱟ, ᱟᱫᱚ ᱟᱹᱞᱤᱧᱟᱜ ᱤᱭᱟᱹᱭ ᱛᱮ ᱟᱞᱤᱧ ᱰᱤᱥᱠᱟᱥ ᱫᱟᱞᱟᱝ ᱛᱚ, ᱨᱚᱯᱚᱲ ᱠᱟᱱᱟ ᱞᱟᱝ ᱛᱚ ᱚᱱᱟ ᱦᱤᱥᱟᱹᱵ ᱛᱮ ᱟᱹᱞᱤᱧᱟᱜ ᱵᱤ ᱡᱟᱹᱨᱨᱤ ᱢᱟᱱᱮ ᱞᱟᱹᱭ ᱫᱟᱞᱤᱧ ᱡᱮ ᱚᱱᱟ ᱦᱚᱸ ᱡᱩᱫᱤ, ᱟᱫᱚ ᱦᱟᱞᱟᱠᱤ ᱟᱞᱮ ᱥᱮᱫ ᱦᱚᱸ ᱱᱚᱝᱠᱟ ᱠᱚ ᱠᱚᱨᱟᱣᱮᱫ ᱜᱮᱭᱟ ᱠᱩ, ᱡᱮ ᱩᱱᱠᱩ ᱡᱟᱦᱟᱸᱭ ᱢᱟᱨᱟᱝ ᱠᱚ ᱢᱟᱸᱲᱟᱝ ᱥᱮᱫ ᱠᱚ ᱪᱟᱞᱟᱣ ᱠᱟᱱᱟ ᱠᱚ ᱵᱷᱟᱜᱤ ᱵᱷᱟᱜᱤ, ᱯᱳᱥᱴ ᱨᱮ ᱢᱮᱱᱟᱜ ᱠᱚᱣᱟ ᱥᱮ ᱡᱟᱦᱟᱸᱭ ᱵᱷᱟᱹᱜᱤ ᱪᱟᱹᱠᱨᱤᱭ ᱧᱟᱢ ᱠᱟᱫᱟ ᱥᱮ ᱨᱮᱹᱞᱣᱮ ᱨᱮ, ᱥᱮ ᱡᱟᱦᱟᱸᱱᱟᱜ ᱯᱳᱥᱴ ᱨᱮ ᱜᱮ ᱥᱮ ᱵᱤᱫᱮᱥ ᱨᱮ ᱵᱤᱡᱱᱮᱥ ᱟᱛᱮ ᱚᱞᱚᱜ ᱯᱟᱲᱦᱟᱜ ᱥᱮᱬᱟ ᱠᱟᱛᱮᱜ ᱜᱮ, ᱟᱨ ᱡᱟᱦᱟᱸᱭ ᱡᱟᱦᱟᱸᱭ ᱩᱱᱠᱩ ᱚᱞᱪᱤᱠᱤ ᱥᱮᱫ ᱠᱩ ᱢᱟᱲᱟᱝ ᱥᱮᱫ ᱠᱚ ᱪᱟᱞᱟᱣ ᱠᱟᱱᱟ ᱠᱚ ᱚᱞᱪᱤᱠᱤ ᱨᱮ ᱯᱟᱹᱨᱥᱤ ᱛᱮ, ᱛᱚ ᱚᱱᱠᱟᱱ ᱠᱚᱦᱚᱸ ᱱᱮᱣᱛᱟ ᱡᱟᱹᱨᱩᱲ ᱠᱟᱱᱟ ᱩᱱᱠᱩ ᱠᱚᱜᱮ ᱛᱚ ᱡᱩᱫᱤ ᱠᱚ ᱞᱟᱹᱭᱟ ᱚᱸᱰᱮ ᱢᱟᱱᱮ ᱚᱱᱟ ᱱᱟᱭᱤᱴ ᱯᱨᱳᱜᱨᱟᱢ ᱠᱚᱨᱮ, ᱚᱱᱟ ᱯᱨᱳᱜᱨᱟᱢ ᱮᱛᱚᱦᱚᱵ ᱞᱟᱦᱟᱨᱮ ᱡᱮ, ᱚᱞᱚᱜ ᱯᱟᱲᱦᱟᱣ ᱯᱟᱵᱵᱚ ᱥᱮ ᱴᱷᱤ ᱫᱚᱢᱮ ᱡᱚᱨᱩᱨᱤ ᱠᱟᱱ ᱜᱮᱭᱟ,
ᱜᱚᱢᱠᱮ ᱢᱤᱫᱴᱟᱝ ᱠᱟᱛᱷᱟ ᱞᱤᱧ ᱞᱟᱹᱭ ᱞᱮᱫ ᱜᱮ ᱦᱟᱸᱜ ᱟᱹᱵᱤᱱᱤᱧ ᱠᱮᱪᱮᱫᱚᱜ ᱵᱤᱱᱟ ᱦᱟᱸᱜ ᱵᱟᱹᱲᱤᱡ ᱟᱞᱚᱵᱤᱱ ᱢᱚᱱᱮᱭ ᱦᱟᱸᱜ, ᱡᱟᱦᱟᱸ ᱦᱟᱸᱜ ᱟᱵᱤᱱ ᱵᱤᱱ ᱞᱟᱹᱭ ᱠᱮᱫᱟ ᱟᱹᱞᱤᱧ ᱱᱚᱣᱟ ᱞᱤᱧ ᱧᱮᱞ ᱫᱚᱦᱚ, ᱠᱟᱫᱟ ᱥᱮ ᱞᱤᱧ ᱧᱮᱞ ᱟᱹᱜᱩᱭᱮᱫᱟ ᱡᱮ, ᱟᱵᱚᱱᱟᱜ ᱦᱚᱸᱜᱼᱚᱭ ᱱᱟᱭᱤᱴ ᱯᱨᱳᱜᱨᱟᱢ ᱫᱚᱦᱚ ᱢᱤᱫᱴᱟᱝ ᱟᱛᱳ ᱨᱮᱥᱮ ᱠᱞᱟᱵᱽ ᱠᱚᱨᱮ ᱡᱟᱦᱟᱸᱱᱟᱜ, ᱟᱛᱳ ᱠᱚᱨᱮ ᱠᱚ ᱦᱩᱭᱩᱜ ᱠᱟᱱᱟ ᱱᱟᱭᱤᱴ ᱯᱨᱳᱜᱨᱟᱢ ᱥᱮ ᱱᱚᱣᱟ ᱮᱱᱮᱡ ᱥᱮᱨᱮᱧ, ᱥᱮ ᱚᱸᱰᱮ ᱟᱵᱚ ᱮᱢᱚᱱ ᱮᱢᱚᱱ ᱟᱛᱳ ᱠᱚᱨᱮ ᱱᱚᱝᱠᱟᱱᱟᱜ ᱵᱚᱱ ᱠᱚᱨᱟᱣᱫᱟ, ᱡᱟᱦᱟᱸ ᱫᱚ ᱟᱵᱚ ᱦᱩᱞᱜᱟᱹᱨᱭᱟᱹ ᱠᱚᱠᱚ ᱜᱚᱡ ᱟᱠᱟᱱᱟ ᱚᱱᱟ ᱫᱤᱱ ᱠᱚᱨᱮ, ᱟᱵᱚ ᱫᱚ ᱵᱟᱵᱚᱱ ᱢᱟᱱᱟᱣᱮᱫ ᱠᱚᱣᱟ ᱡᱮ, ᱟᱵᱚᱨᱮᱱ ᱜᱮ ᱠᱟᱱᱟ ᱠᱚ ᱟᱵᱚ ᱡᱟᱦᱟᱸᱭ ᱥᱟᱱᱛᱟᱞ ᱥᱤᱝᱜᱟᱨ, ᱩᱱᱠᱩ ᱠᱚ ᱟᱹᱜᱩᱭᱮᱫ ᱠᱚᱣᱟ ᱟᱵᱚ ᱫᱚ ᱵᱟᱵᱚᱱ ᱢᱟᱱᱟᱭᱮᱫᱠᱚᱣᱟ ᱡᱮ ᱟᱞᱯᱮ ᱟᱹᱜᱩ ᱠᱚᱣᱟ ᱥᱮ ᱪᱮᱫ, ᱚᱱᱠᱟᱱ ᱠᱟᱛᱷᱟ ᱫᱚ ᱧᱮᱞ ᱠᱚᱜᱼᱟ ᱟᱹᱵᱤᱱ ᱵᱤᱱ ᱱᱚᱣᱟᱵᱤᱱ, ᱧᱮᱞᱟ ᱟᱵᱚᱨᱮᱱ ᱦᱩᱞᱜᱟᱹᱨᱭᱟᱹ ᱠᱚ ᱡᱟᱦᱟᱸ ᱫᱤᱱ ᱠᱚᱨᱮ ᱠᱚ ᱵᱚᱸᱜᱟ ᱛᱟᱞᱟ ᱟᱠᱟᱱᱟ, ᱟᱠᱚᱣᱟᱜ ᱢᱟᱭᱟᱝ ᱞᱤᱸᱜᱤ ᱠᱟᱛᱮᱱ ᱛᱟᱨᱯᱚᱨᱮ ᱟᱠᱚ ᱫᱚ ᱦᱩᱞ ᱫᱚ ᱟᱠᱚ ᱦᱚᱸ ᱵᱟᱠᱚ ᱵᱟᱲᱟᱭᱮᱫ ᱛᱟᱦᱮᱸᱼᱟ᱾ ᱡᱮ ᱟᱞᱮ ᱞᱮ ᱞᱟᱹᱲᱦᱟᱹᱭ ᱠᱟᱱᱟ ᱟᱨ ᱛᱮᱦᱤᱧ ᱟᱞᱮ ᱞᱮᱠᱟ ᱛᱮᱦᱮᱧ ᱟᱞᱮᱭᱟᱜ ᱫᱤᱱᱨᱮ, ᱢᱤᱫᱴᱟᱝ ᱨᱟᱹᱥᱠᱟᱹ ᱵᱟᱝ ᱟᱵᱚ ᱫᱚ ᱦᱩᱞ ᱫᱚ ᱪᱮᱫ ᱵᱚᱱ ᱢᱮᱛᱟᱜ ᱠᱟᱱᱟ, ᱟᱵᱚ ᱫᱚᱵᱚᱱ ᱞᱟᱹᱭᱫᱟ ᱨᱟᱹᱥᱠᱟᱹ ᱠᱟᱱᱟ ᱢᱤᱫᱴᱟᱝ ᱨᱟᱹᱥᱠᱟᱹ ᱟᱹᱱᱤᱡ ᱫᱤᱱ ᱠᱟᱱᱟ, ᱥᱮ ᱩᱱ ᱦᱤᱞᱳᱜ ᱫᱚ ᱵᱟᱵᱚᱱ ᱦᱩᱞ ᱠᱟᱱᱟ ᱚᱱᱟ ᱦᱚᱛᱮ ᱦᱩᱞ ᱫᱤᱥᱚᱢ ᱵᱚᱱ ᱞᱟᱹᱭᱟᱜ ᱠᱟᱱᱟ᱾
ᱡᱮᱢᱚᱱ ᱟᱞᱮ ᱱᱤ-ᱱᱤᱭᱟᱹ ᱵᱟᱨ ᱜᱤ ᱱᱤᱭᱟᱹ ᱵᱟᱨ ᱡᱮᱢᱚᱱ ᱦᱩᱞ ᱚᱣᱟ ᱦᱩᱞ ᱢᱟᱦᱟ ᱫᱤᱱ ᱨᱮ ᱯᱩᱭᱞᱩ ᱵᱟᱨ ᱞᱮᱨᱟᱣ ᱟ ᱢᱟᱱᱮ ᱫᱚᱥ ᱠᱤᱞᱳᱢᱤᱴᱟᱨ ᱨᱮᱭᱟᱜ ᱢᱟᱱᱮ ᱤᱭᱟᱹᱞᱮ ᱫᱚᱦᱚ ᱠᱟᱫ ᱛᱟᱦᱱᱟ, ᱯᱨᱚᱜᱨᱟᱢ ᱠᱚᱫᱚ ᱵᱟᱝ ᱦᱩᱭᱩᱜᱼᱟ, ᱟᱞᱮᱥᱮᱫ ᱫᱚ ᱱᱚ ᱛᱮ ᱦᱮᱸ ᱡᱟᱦᱟᱸ ᱱᱚᱨᱢᱮᱞᱤ ᱦᱩᱭᱩᱜ ᱠᱟᱱ ᱛᱟᱦᱮᱱᱟ ᱚᱝᱠᱟᱜ ᱜᱮ, ᱟᱫᱚ ᱱᱤᱭᱟᱹ ᱵᱟᱨ ᱫᱚ ᱫᱚᱥ ᱠᱤᱞᱳᱢᱤᱴᱟᱨ ᱫᱷᱟᱹᱵᱤᱜ ᱨᱮᱞᱤ ᱞᱮ ᱨᱮᱞᱤ ᱞᱮ ᱫᱚᱦᱚ ᱠᱟᱫ ᱛᱟᱦᱮᱸᱱᱟ᱾ ᱟᱨ ᱱᱚᱛᱮ ᱟᱥᱮ ᱯᱟᱥᱮ ᱡᱟᱦᱟᱸ ᱛᱤᱱᱟᱹᱜ ᱟᱹᱛᱩ ᱦᱚᱲ ᱠᱚ ᱢᱮᱱᱟᱜ ᱠᱚ᱾ ᱟᱵᱚ ᱦᱚᱲ ᱟᱹᱛᱩ ᱠᱚ ᱢᱮᱱᱟᱜᱼᱟ᱾ ᱥᱚᱵ ᱜᱮ ᱱᱮᱶᱛᱟ ᱦᱳᱭ ᱠᱟᱱ ᱛᱟᱦᱮᱱᱟ, ᱡᱮ ᱟᱯᱮ ᱦᱚᱸ ᱱᱤᱭᱟᱹᱨᱮ ᱟᱯᱮ ᱥᱮᱞᱮᱫᱚᱜ ᱯᱮ᱾ ᱡᱟᱛᱮ ᱟᱵᱚ ᱢᱤᱫᱴᱮᱱ ᱵᱚᱱ ᱨᱮᱞᱤ ᱵᱚᱱ ᱩᱰᱩᱠ ᱫᱟᱲᱮᱜ ᱟᱫᱚ ᱨᱮᱞᱤ ᱩᱰᱩᱠ ᱠᱟᱛᱮᱜ ᱟᱹᱰᱤ ᱵᱮᱥ᱾ ᱢᱚᱸᱡᱽ ᱜᱮ ᱵᱩᱡᱷᱟᱹᱣ ᱚᱱᱟ ᱛᱚ ᱡᱩᱣᱚᱱ ᱠᱚᱲᱟ ᱦᱚ ᱠᱚ ᱛᱟᱦᱮᱸ ᱠᱟᱱᱟ᱾ ᱥᱚᱵ ᱞᱮᱠᱟ ᱜᱮᱠᱚ ᱛᱟᱦᱮᱸ ᱠᱟᱱᱟ ᱠᱩ ᱟᱫᱚ ᱵᱟᱭᱤᱠ ᱛᱮ ᱨᱮᱞᱤ ᱫᱚ ᱛᱟᱦᱮᱸ ᱠᱟᱱᱟ, ᱟᱫᱚ ᱧᱮᱞ ᱱᱟ ᱪᱮᱜ ᱠᱤᱪᱷᱩ-ᱠᱤᱪᱷᱩ ᱦᱚᱲ ᱠᱩ ᱢᱟᱱᱮ ᱦᱚᱲ ᱫᱟᱨᱮ ᱠᱚᱨᱮ ᱠᱚ ᱛᱟᱦᱮᱸ ᱠᱟᱱᱟ ᱠᱚ ᱛᱚ ᱫᱤᱠᱩ ᱠᱩ ᱩᱝᱠᱩ ᱛᱚ ᱵᱟᱝ ᱵᱟᱲᱟᱭ ᱠᱟᱱ ᱛᱟᱦᱮᱱᱟ ᱱᱤᱭᱟᱹ ᱡᱤᱱᱤᱥ ᱫᱚ ᱪᱤᱜ ᱠᱟᱱᱟ, ᱚᱱᱮᱠ ᱦᱚᱸ ᱵᱟᱝᱠᱚ ᱵᱟᱲᱟᱭᱟ ᱛᱤᱡᱮ ᱛᱤᱨᱤᱥᱮ ᱡᱩᱱ ᱪᱤᱜ ᱠᱩ ᱪᱮᱞᱤᱠᱟᱭᱛᱮ ᱪᱤᱜ ᱵᱟᱝ, ᱟᱫᱚ ᱡᱚᱠᱷᱚᱱ ᱟᱞᱮ ᱠᱩ ᱠᱩᱞᱤᱭᱮᱫ ᱞᱮᱭᱟ ᱨᱤᱯᱳᱴᱟᱨ ᱠᱚ ᱥᱮ ᱡᱟᱦᱟᱸᱭ ᱫᱤᱠᱩ ᱠᱚ ᱟᱫᱚ ᱞᱟᱹ ᱠᱩ ᱠᱟᱱᱟ ᱡᱮ ᱱᱤᱭᱟᱹ ᱱᱤᱭᱟᱹ ᱱᱚᱝᱠᱟ ᱟᱞᱮᱭᱟᱜ ᱫᱚ